ᱦᱮᱞᱳ ᱤᱧᱟᱜ ᱠᱤ ᱨᱚᱲ ᱟᱸᱡᱚᱢ ᱧᱟᱢᱚᱜ ᱠᱟᱱᱟ? ᱦᱮᱞᱳ?
ᱦᱮᱞᱳ।
ᱟᱪᱪᱷᱟ ᱟᱵᱤᱱᱟᱜ ᱨᱚᱲ ᱟᱹᱰᱤ ᱟ ᱟᱥᱛᱮ ᱟᱥᱛᱮ ᱟᱸᱡᱚᱢᱚᱜ ᱠᱟᱱᱟ ᱠᱟᱹᱴᱤᱡ ᱡᱳᱨᱛᱮ ᱨᱚᱲ ᱵᱤᱱ᱾
ᱦᱮᱞᱳ᱾
ᱦᱮᱸ, ᱱᱤᱛᱚᱜ ᱟᱸᱡᱚᱢ ᱧᱟᱢᱚᱜ ᱠᱟᱱᱟ᱾
ᱚᱻ ᱯᱚᱨᱤᱥᱠᱟᱨ ᱟᱸᱡᱚᱢᱚᱜ ᱠᱟᱱᱟ ᱛᱚ?
ᱦᱮᱸ ᱱᱤᱛᱚᱜ ᱟᱸᱡᱚᱢ ᱧᱟᱢᱚᱜ ᱠᱟᱱᱟ।
ᱛᱟᱦᱚᱞᱮ ᱪᱮᱫ ᱠᱚ ᱵᱤᱱ ᱪᱤᱠᱟᱹ ᱵᱟᱲᱟᱭᱫᱟ
ᱚ ᱪᱤᱠᱟᱹ ᱵᱚᱞᱛᱮ ᱦᱟᱸᱜ ᱱᱤᱛᱚᱜ ᱫᱚ ᱵᱚᱨᱛᱚᱢᱟᱱ ᱱᱚᱜᱼᱚᱭ ᱛᱚ ᱫᱤᱥᱚᱢ ᱠᱚᱨᱮ ᱜᱮ ᱱᱚᱣᱟ ᱪᱟᱥ ᱠᱟᱹᱢᱤ ᱠᱚ ᱞᱟᱜᱟᱣ ᱟᱠᱟᱱᱟ ᱛᱚᱼᱼ
ᱟᱪᱪᱷᱟ
ᱫᱤᱭᱮ ᱛᱟᱨᱯᱚᱨᱮ ᱟᱫᱚ ᱟᱲᱮ ᱠᱚ ᱞᱟᱜ ᱵᱟᱲᱟ ᱦᱩᱭᱩᱜ ᱠᱟᱱᱟ ᱴᱩᱠ ᱴᱟᱠ ᱜᱚᱲᱚ ᱵᱟᱲᱟ ᱦᱩᱭᱩᱜ ᱠᱟᱱᱟ ᱚᱲᱟᱜ ᱦᱚᱲ ᱠᱚᱼᱼ
ᱟᱪᱪᱷᱟ
ᱫᱟᱜ ᱡᱟᱹᱲᱤ ᱠᱚ ᱟᱞᱮ ᱥᱮᱱ ᱢᱟ ᱟᱹᱰᱤ ᱡᱳᱨ ᱜᱮ ᱫᱟᱜ ᱡᱟᱹᱲᱤ ᱮᱜ ᱟᱭ ᱟᱨ ᱱᱚᱣᱟ ᱥᱟᱶ ᱛᱮᱜᱮᱭᱼᱼ ᱮᱸ ᱡᱟᱦᱟᱸ ᱜᱷᱩᱴᱩ ᱜᱷᱩᱴᱩ ᱠᱚ ᱨᱮᱱᱟᱜ ᱵᱟᱹᱫᱽ ᱠᱚᱫᱚ ᱞᱟᱦᱟ ᱞᱟᱦᱟ ᱛᱮ ᱠᱟᱹᱴᱤᱡ ᱨᱚᱦᱚᱭ ᱦᱩᱭᱩᱜ ᱠᱟᱱᱟ ᱩᱱᱟᱹᱜ ᱫᱟᱜ ᱠᱚ ᱵᱟᱝ ᱛᱟᱦᱮᱱ ᱜᱮᱭᱟ ᱛᱚ
ᱟᱪᱪᱷᱟ
ᱛᱟᱦᱚᱞᱮ ᱟᱯᱮ ᱥᱮᱱ ᱫᱚ ᱚᱠᱟ ᱞᱮᱠᱟ ᱱᱚᱣᱟ ᱨᱚᱦᱚᱭ ᱠᱚᱫᱚ ᱟᱨᱟᱢᱵᱚ ᱠᱮᱫᱟ ᱯᱮ? ᱥᱮ ᱟᱣᱨᱤᱭᱟ
ᱦᱮᱸ ᱨᱚᱦᱚᱭ ᱠᱚᱫᱚ ᱮᱦᱚᱵ ᱠᱟᱱ ᱜᱮᱭᱟ ᱞᱟᱹᱭ ᱜᱟᱱᱚᱜᱼᱟ ᱢᱩᱪᱟᱹᱫ ᱞᱮᱠᱟᱱ ᱴᱷᱟᱶ ᱨᱮᱜᱮ ᱢᱮᱱᱟᱜᱼᱟ ᱟᱨ ᱠᱤᱪᱷᱩ ᱫᱤᱱ ᱯᱚᱨᱮ ᱠᱷᱟᱱ ᱜᱮ ᱱᱚᱣᱟ ᱨᱚᱦᱚᱭ ᱠᱚᱦᱚᱸ ᱪᱟᱵᱟ ᱜᱚᱫᱚᱜᱼᱟ ᱟᱫᱚ ᱫᱟᱜ ᱡᱟᱹᱲᱤ ᱦᱚᱸ ᱵᱷᱟᱜᱮ ᱜᱮ ᱫᱟᱜ ᱡᱟᱹᱲᱤ ᱠᱟᱫᱟᱭ ᱟᱞᱮ ᱥᱮᱫ ᱦᱚᱸ
ᱦᱮᱸ
ᱞᱟᱦᱟ ᱠᱷᱚᱱ ᱜᱮ ᱚᱱᱟ ᱠᱷᱟᱛᱤᱨᱼᱼ ᱩᱱᱟᱹᱜ ᱫᱚ ᱟᱱᱟᱴ ᱫᱚ ᱦᱟᱸᱜ ᱠᱷᱚᱱ ᱵᱟᱝ ᱦᱩᱭ ᱠᱟᱱᱟ ᱛᱟᱞᱮᱭᱟ ᱟᱹᱰᱤ ᱞᱟᱦᱟ ᱞᱟᱦᱟ ᱜᱮᱞᱮ ᱨᱚᱦᱚᱭ ᱜᱮᱭᱟ ᱟᱞᱮ ᱥᱮᱫ ᱫᱚᱼᱼ
ᱦᱮᱸ ᱟᱫᱚ ᱟᱞᱮ ᱥᱮᱱ ᱫᱚ ᱠᱟᱨᱚᱱ ᱱᱚᱝᱠᱟᱼᱼ ᱟᱨ ᱫᱟᱜ ᱨᱮᱱᱟᱜ ᱫᱚ ᱠᱟᱹᱴᱤᱡ ᱟᱹᱰᱤᱭᱼᱼ ᱟᱱᱟᱴ ᱧᱚᱜ ᱜᱮᱭᱟ ᱞᱮ ᱛᱚ ᱫᱟᱜ ᱛᱮᱫᱚ ᱠᱟᱹᱴᱤᱡ ᱚᱱᱠᱟ ᱥᱩᱵᱤᱫᱷᱟ ᱵᱟᱹᱱᱩᱜᱼᱟ ᱚᱱᱟ ᱠᱷᱟᱹᱛᱤᱨ ᱜᱮ ᱟᱞᱮ ᱦᱚᱸ ᱡᱟᱦᱟᱸ ᱚᱱᱟ ᱜᱷᱩᱴᱩ ᱨᱮᱱᱟᱜ ᱫᱚ ᱠᱟᱹᱴᱤᱡ ᱞᱟᱦᱟ ᱞᱟᱦᱟ ᱛᱮᱜᱮ ᱠᱚᱨᱟᱣ ᱦᱩᱭᱩᱜ ᱠᱟᱱᱟ ᱟᱨᱠᱤ ᱨᱚᱦᱚᱭ
ᱢᱟᱱᱮ ᱚᱠᱟ ᱞᱮᱠᱟ ᱫᱟᱜ ᱟᱱᱟᱴᱼᱼ ᱱᱚᱣᱟ ᱟᱯᱮ ᱦᱚᱸᱼᱼ
ᱟᱱᱟᱴ ᱵᱚᱞᱛᱮ ᱡᱟᱦᱟᱸ ᱱᱚᱜᱼᱚᱭ ᱱᱤᱛᱚᱜ ᱫᱚ ᱱᱚᱜᱼᱚᱭ ᱫᱟᱜ ᱡᱟᱹᱲᱤᱭᱫᱟᱭ ᱮᱸᱼᱼ ᱡᱮᱢᱚᱱ ᱱᱚᱣᱟ ᱫᱟᱜ ᱡᱟᱹᱲᱤ ᱠᱟᱹᱴᱤᱡ ᱠᱚᱢ ᱞᱮᱱ ᱠᱷᱟᱱ ᱟᱫᱚ ᱫᱟᱜ ᱠᱚ ᱚᱱᱠᱟ ᱠᱟᱹᱴᱤᱡᱼᱼ ᱵᱟᱞᱮ ᱧᱟᱢᱟ ᱟᱨᱠᱤ ᱚᱱᱠᱟ ᱡᱟᱦᱟᱸ ᱥᱤᱞᱳ ᱠᱚᱦᱚᱸ ᱵᱟᱹᱱᱩᱜᱼᱟ ᱟᱨ ᱥᱮ ᱜᱟᱰᱟ ᱠᱚᱦᱚᱸ ᱵᱟᱹᱱᱩᱜ ᱛᱟᱞᱮᱭᱟ ᱜᱟᱹᱰᱭᱟᱹ ᱠᱚᱦᱚᱸ ᱚᱱᱠᱟ ᱵᱟᱹᱱᱩᱜᱼᱟ ᱟᱨᱠᱤ
ᱛᱟᱨ ᱢᱟᱱᱮ ᱞᱟᱹᱭ ᱜᱟᱱᱚᱜᱼᱟ ᱱᱚᱣᱟ ᱥᱮᱨᱢᱟ ᱫᱟᱜ ᱪᱮᱛᱟᱱ ᱨᱮᱜᱮ ᱟᱯᱮ ᱦᱚᱸ ᱴᱮᱦᱟᱴ ᱠᱟᱛᱮᱫ ᱢᱮᱱᱟᱜ ᱯᱮᱭᱟ
ᱦᱮᱸ ᱦᱮᱸ ᱚᱱᱟ ᱥᱮᱨᱢᱟ ᱫᱟᱜ
ᱟᱪᱪᱷᱟ ᱟᱞᱮ ᱥᱮᱫ ᱫᱚ ᱦᱟᱸᱜ ᱠᱟᱱ ᱱᱚᱣᱟ ᱢᱤᱱᱤ ᱠᱚᱼᱼ ᱯᱩᱠᱷᱨᱤ ᱯᱩᱠᱷᱨᱤ ᱢᱮᱱᱟᱜ ᱨᱮ ᱦᱚᱸᱼᱼ ᱵᱟᱠᱚ ᱵᱮᱵᱚᱦᱟᱨ ᱜᱮᱭᱟ ᱱᱚᱣᱟ ᱫᱚ ᱡᱟᱦᱟᱸᱭᱟᱜ ᱯᱩᱠᱷᱨᱤ ᱠᱟᱱᱟ ᱩᱱᱤ ᱜᱮ ᱱᱚᱶᱟ ᱢᱤᱱᱤ ᱠᱚ ᱟᱨ ᱚᱱᱟ ᱥᱟᱶ ᱛᱮ ᱢᱤᱫᱴᱟᱝ ᱜᱟᱰᱟ ᱢᱮᱱᱟᱜ ᱛᱟᱞᱮᱭᱟ ᱚᱱᱟ ᱛᱮ ᱢᱤᱫᱴᱟᱝᱼᱼ ᱪᱟᱸᱜᱟ ᱩᱰᱳᱝ ᱠᱟᱱᱟ ᱟᱫᱚ ᱚᱱᱟ ᱨᱮᱱᱟᱜ ᱫᱟᱜ ᱛᱮᱜᱮ ᱦᱟᱸᱜ ᱠᱷᱟᱱ ᱱᱚᱣᱟ ᱪᱟᱥ ᱠᱟᱹᱢᱤ ᱠᱚᱫᱚ ᱦᱩᱭᱩᱜ ᱜᱮᱭᱟ
ᱦᱚᱸᱜᱼᱚᱭ᱾
ᱟᱨ ᱱᱤᱛᱚᱜ ᱫᱚ ᱡᱟᱹᱯᱩᱫ ᱨᱮᱢᱟ ᱞᱟᱹᱭ ᱜᱟᱱᱚᱜᱼᱟ ᱵᱷᱟᱜᱮ ᱜᱮ ᱫᱟᱜ ᱠᱟᱫᱟ ᱟᱞᱮᱥᱮᱫ ᱫᱚ᱾ ᱱᱚᱝᱠᱟ ᱥᱚᱢᱚᱛᱚᱞ ᱦᱟᱥᱟ ᱠᱟᱱ ᱛᱟᱞᱮᱭᱟ ᱛᱚ, ᱟᱫᱚ ᱫᱟᱜ ᱠᱚᱦᱚᱸ ᱵᱷᱟᱜᱤ ᱜᱮ ᱡᱟᱣᱨᱟ ᱢᱮᱱᱟᱜᱼᱟ᱾ ᱚᱱᱟ ᱠᱷᱟᱹᱛᱤᱨ ᱚᱝᱠᱟᱱ ᱟᱱᱟᱴ ᱠᱚᱫᱚ ᱦᱟᱸᱜ ᱠᱷᱟᱱ ᱟᱣᱨᱤ ᱞᱮ ᱧᱟᱢᱟ᱾
ᱚᱸᱻ᱾
ᱛᱟᱦᱞᱮ ᱱᱚᱶᱟ ᱫᱟᱜ ᱡᱟᱹᱲᱤ ᱨᱮ ᱦᱟᱠᱩ ᱥᱟᱵ ᱠᱚᱫᱚᱢ ᱪᱟᱞᱟᱣ ᱞᱮᱱᱟ, ᱥᱮ ᱵᱟᱝ?
ᱦᱟᱹᱠᱩ ᱥᱟᱵ ᱵᱚᱞᱛᱮ ᱚᱱᱠᱟ ᱪᱟᱞᱟᱣ ᱫᱚ ᱪᱟᱞᱟᱣ ᱵᱟᱲᱟ ᱦᱩᱭᱩᱜ ᱠᱟᱱ ᱜᱮᱭᱟ᱾ ᱚᱱᱟ, ᱟᱫᱚ ᱡᱟᱦᱟᱸ ᱛᱤᱥ ᱠᱚᱨᱮ ᱚᱱᱠᱟ ᱪᱟᱞᱟᱣ ᱵᱟᱲᱟ ᱦᱩᱭᱩᱜ ᱠᱟᱱᱟ, ᱟᱨᱠᱤ᱾
ᱟᱪᱪᱷᱟ᱾ ᱛᱟᱦᱚᱞᱮ ᱱᱤᱛᱚᱜ, ᱡᱚᱢ ᱵᱟᱲᱟ ᱠᱚᱫᱚ ᱦᱩᱭ ᱱᱟ, ᱥᱮ ᱟᱹᱣᱨᱤ?
᱾ ᱡᱚᱢ ᱵᱟᱲᱟ ᱵᱚᱞᱛᱮ ᱱᱚᱜᱼᱚᱭ ᱛᱚ ᱡᱚᱢ ᱵᱟᱲᱟ ᱠᱚᱫᱚ ᱦᱩᱭ ᱫᱚ ᱦᱩᱭ ᱜᱚᱫ ᱱᱟ᱾ ᱫᱟᱜ ᱡᱟᱹᱲᱤ ᱠᱟᱹᱴᱤᱡ ᱛᱮᱦᱮᱱ ᱫᱚ ᱟᱹᱰᱤ ᱡᱟᱹᱥᱛᱤ ᱠᱟᱭᱛᱮ ᱫᱟᱜ ᱡᱟᱹᱲᱤᱭᱮᱫᱟᱭ ᱛᱚ ᱟᱞᱮ ᱥᱮᱱ ᱫᱚ᱾
ᱟᱪᱪᱷᱟ᱾
ᱮᱱ ᱦᱚᱻ, ᱚᱸᱰᱚᱝ ᱠᱚᱜᱮ ᱵᱟᱝ ᱜᱟᱱᱚᱜ ᱠᱟᱱᱟ, ᱟᱨᱠᱤ᱾
ᱟᱫᱚ, ᱱᱚᱱᱛᱮ ᱦᱚᱸ ᱫᱟᱜ ᱦᱚᱸ ᱥᱟᱨᱟ ᱜᱷᱟᱹᱲᱤᱡ ᱜᱮ ᱫᱟᱜ ᱮ ᱡᱟᱹᱲᱤᱭ ᱮᱫᱟᱭ᱾ ᱥᱮᱛᱟᱜ ᱥᱮ ᱫᱟᱜ ᱮ ᱡᱟᱹᱲᱤ ᱠᱮᱫᱟᱭ᱾ ᱟᱵᱟᱨ ᱱᱚᱣᱟ ᱛᱟᱨᱟᱥᱤᱧ ᱥᱮᱫ ᱦᱚᱸ ᱱᱚᱝᱠᱟ ᱫᱟᱜ ᱮ ᱡᱟᱹᱲᱤ ᱠᱮᱫᱼᱟᱭ᱾ ᱚᱱᱟ ᱠᱷᱟᱹᱛᱤᱨ ᱟᱞᱮ ᱢᱟ ᱵᱟᱡᱟᱨ ᱥᱮᱫ ᱦᱚᱸ ᱪᱟᱞᱟᱣ ᱵᱟᱞᱮ ᱫᱟᱲᱮᱭᱟᱫᱟ᱾ ᱵᱟᱠᱷᱟᱱ, ᱵᱟᱡᱟᱨ ᱨᱮᱠᱚᱡ ᱪᱟ ᱠᱚ ᱧᱩ᱾
ᱦᱮᱸ ᱦᱮᱸ, ᱢᱚᱱᱮ ᱡᱤᱣᱤ ᱛᱚ ᱵᱟᱡᱟᱨ ᱥᱮᱱ ᱪᱟᱞᱟᱣ ᱞᱮᱱᱠᱷᱟᱱ ᱦᱟᱸᱜ ᱢᱚᱱᱮ ᱡᱤᱣᱤ ᱠᱚ ᱞᱟᱲᱮᱡ ᱜᱚᱫᱚᱜᱼᱟ᱾
ᱦᱮᱸ᱾
ᱚᱱᱠᱟ ᱜᱮ ᱟᱞᱮ ᱦᱚᱸ ᱚᱱᱠᱟ ᱜᱮ ᱪᱟᱞᱟᱣ ᱫᱚ ᱵᱟᱝ ᱜᱟᱱᱚᱜ ᱠᱟᱱᱟ ᱛᱚ᱾
ᱟᱪᱪᱷᱟ᱾ ᱛᱟᱦᱞᱮ ᱵᱟᱡᱟᱨ ᱫᱚ ᱛᱤᱱᱟᱹᱜ ᱥᱟᱺᱜᱤᱧ ᱨᱮ ᱛᱟᱯᱮᱭᱟ ᱚᱲᱟᱜ ᱠᱷᱚᱱ?
ᱵᱟᱡᱟᱨ ᱫᱚ ᱵᱚᱞᱛᱮ ᱥᱟᱺᱜᱤᱧ ᱫᱚ ᱥᱟᱺᱜᱤᱧ ᱜᱮ ᱛᱟᱞᱮᱭᱟ᱾ ᱚᱝᱠᱟ ᱠᱟᱴᱤᱫ ᱫᱩ ᱛᱤᱱ ᱠᱤᱞᱳᱢᱤᱴᱟᱨ ᱚᱱᱟᱜ ᱜᱟᱱ ᱪᱟᱞᱟᱣ ᱦᱩᱭᱩᱜᱼᱟ ᱟᱨᱠᱤ᱾
ᱟᱪᱪᱷᱟ᱾ ᱫᱩ ᱛᱤᱱ ᱠᱤᱞᱳᱢᱤᱴᱟᱨ ᱢᱟᱱᱮ ᱵᱷᱟᱜᱤ ᱜᱮ᱾
ᱦᱮᱸᱻ᱾ ᱟᱫᱚ ᱛᱟᱨᱟᱥᱤᱧ ᱵᱮᱲᱟ ᱪᱟᱞᱟᱜ ᱦᱩᱭᱩᱜ ᱠᱟᱱ ᱛᱟᱦᱮᱸᱫ ᱡᱚᱠᱷᱚᱱ ᱫᱟᱜ ᱡᱟᱹᱲᱤ ᱠᱚ ᱵᱟᱭ ᱫᱟᱜᱼᱟ᱾ ᱟᱫᱚ ᱛᱟᱲᱟᱢ ᱠᱚᱛᱮ ᱜᱮ ᱠᱟᱹᱴᱤᱡ ᱪᱟᱞᱟᱜ ᱦᱩᱭᱩᱜ ᱠᱟᱱ ᱛᱟᱦᱮᱸᱫ᱾ ᱠᱟᱹᱯᱤᱡ ᱮᱸᱻ ᱛᱟᱲᱟᱢ ᱛᱮ ᱪᱟᱞᱟᱣ ᱫᱚ ᱠᱟᱹᱴᱤᱡ ᱦᱚᱲᱢᱚ ᱠᱚ ᱠᱟᱹᱴᱤᱡ ᱮᱸ ᱵᱷᱟᱜᱤ ᱛᱟᱦᱮᱱᱟ᱾
ᱦᱮᱸ᱾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
ᱱᱤᱛᱚᱜ ᱫᱚ ᱞᱟᱹᱭ ᱜᱟᱱᱚᱜᱼᱟ ᱫᱟᱜ ᱡᱟᱹᱲᱤ ᱠᱷᱟᱹᱛᱤᱨ ᱚᱲᱟᱜ ᱠᱷᱚᱱ ᱚᱠᱟᱥᱮᱫ ᱦᱚᱸ ᱩᱸᱰᱩᱝ ᱦᱚᱸ ᱵᱟᱝ ᱜᱟᱱᱚᱜ ᱠᱟᱱᱟ᱾ ᱛᱟᱣ ᱢᱤᱫ ᱵᱮᱲᱟ ᱡᱩᱫᱤ ᱚᱱᱠᱟ ᱫᱩ ᱛᱤᱱ ᱠᱤᱞᱳᱢᱤᱴᱟᱨ ᱛᱟᱲᱟᱢ ᱢᱟᱱᱮ ᱟᱹᱰᱤ ᱟᱢᱫᱟ ᱜᱮ᱾
ᱦᱮᱸ ᱦᱮᱸ, ᱟᱫᱚ ᱞᱟᱦᱟ ᱠᱷᱚᱱ ᱜᱮ ᱱᱚᱣᱟ ᱫᱚ ᱦᱮᱣᱟ ᱢᱮᱱᱟᱜᱼᱟ ᱛᱚ᱾
ᱟᱪᱪᱷᱟ᱾
ᱟᱨ, ᱱᱚᱼᱚᱜ ᱱᱚᱣᱟ ᱫᱟᱜ ᱡᱟᱹᱲᱤ ᱠᱷᱟᱹᱛᱤᱨ ᱜᱮᱛᱚ ᱳᱸᱰᱳᱝ ᱠᱚ ᱵᱟᱝ ᱜᱟᱱᱚᱜ ᱠᱟᱱᱟ, ᱠᱟᱹᱴᱤᱡ ᱦᱚᱲᱢᱚ ᱠᱚ ᱠᱟᱹᱴᱤᱡ ᱠᱷᱟᱨᱟᱯ ᱵᱩᱡᱷᱟᱹᱜ ᱠᱟᱱᱟ᱾ ᱟᱨ
ᱟᱪᱪᱷᱟ᱾ ᱱᱚᱣᱟ ᱫᱟᱜ ᱡᱟᱹᱲᱤ ᱥᱟᱹᱨᱤ ᱜᱮ, ᱟᱫᱚ ᱱᱚᱣᱟ ᱦᱚᱸ ᱵᱟᱨᱥᱤᱧ ᱨᱮᱱᱟᱜ ᱜᱮ ᱠᱟᱱ ᱜᱮᱭᱟ᱾ ᱟᱨ ᱠᱤᱪᱷᱩ ᱫᱤᱱ ᱯᱚᱨᱮ ᱠᱷᱟᱱᱜᱮ ᱱᱚᱣᱟ ᱦᱚᱸ ᱪᱟᱵᱟ ᱜᱚᱫᱚᱜ-ᱟ ᱾
ᱦᱮᱸ ᱪᱟᱵᱟ ᱜᱚᱫᱚᱜᱼᱟ ᱾ ᱦᱮᱸ
ᱚᱱᱟ ᱫᱚ ᱟᱱᱟᱴ ᱦᱟᱜ ᱠᱟᱱ ᱵᱟᱝ ᱛᱟᱸᱦᱮᱱᱟ ᱾
ᱦᱮᱸ ᱦᱮᱸ ᱾
ᱛᱟᱦᱞᱮ ᱵᱤᱧ ᱠᱚᱠᱚ ᱩᱰᱩᱝ ᱵᱟᱲᱟᱜ ᱠᱟᱱᱟ ᱥᱮ ᱵᱟᱝ? ᱱᱚᱣᱟ ᱫᱟᱜ ᱡᱟᱹᱲᱤ ᱨᱮᱢᱟ ᱾ ᱫᱚᱢᱮ ᱠᱚ ᱩᱰᱩᱝᱚᱜ ᱠᱟᱱ ᱫᱚ
ᱦᱮᱸ ᱱᱚᱛᱮ ᱫᱚ ᱦᱟᱸᱜ ᱩᱱᱟᱹᱜ ᱮᱠᱴᱟ ᱫᱚ ᱧᱮᱞ ᱫᱚ ᱦᱟᱸᱜ ᱧᱮᱞ ᱫᱚᱦᱟᱸᱜ ᱵᱟᱠᱚ ᱧᱮᱞᱚᱜ ᱠᱟᱱᱟ ᱟᱞᱮ ᱥᱮᱱ ᱫᱚ ᱾ ᱟᱯᱮ ᱥᱮᱱ ᱫᱚᱦᱟᱸᱜ ᱠᱚ ᱧᱮᱞᱚᱜ ᱠᱟᱱᱟ ᱥᱮ ᱵᱟᱝ?
ᱦᱮᱸ ᱟᱞᱮ ᱥᱮᱱ ᱦᱚᱸᱠᱚ ᱩᱰᱩᱠ ᱵᱟᱲᱟᱜ ᱠᱟᱱᱟ ᱢᱤᱫᱴᱤᱱ ᱵᱟᱨᱭᱟ ᱠᱚᱠᱚ ᱧᱟᱢ ᱵᱟᱲᱟ ᱞᱮᱫ ᱠᱚᱣᱟ ᱾ ᱤᱧ ᱫᱚ ᱦᱟᱸᱜ ᱠᱷᱟᱱ ᱟᱹᱣᱨᱤᱧ ᱧᱟᱢ ᱠᱚᱣᱟ, ᱧᱟᱢ ᱵᱟᱲᱟ ᱠᱚᱣᱟ ᱾ ᱟᱫᱚ ᱵᱟᱨᱦᱮ ᱦᱚᱸ ᱵᱟᱝ ᱩᱱᱟᱹᱜ, ᱵᱟᱝ ᱩᱰᱩᱠ ᱦᱩᱭᱩᱜ ᱠᱟᱱᱟ ᱡᱚᱠᱷᱚᱱ ᱮᱴᱟᱜ ᱦᱚᱲᱟᱜ ᱢᱚᱪᱟ ᱠᱚᱨᱮ ᱟᱸᱡᱚᱢᱚᱜ ᱠᱟᱱᱟ ᱡᱮ, ᱱᱚᱝᱠᱟ ᱠᱚ ᱧᱟᱢ ᱵᱟᱲᱟᱭᱮᱫ ᱠᱚᱣᱟ ᱵᱚᱞᱮ ᱥᱮ ᱪᱮᱫ ᱾ ᱟᱫᱚ ᱚᱱᱟ ᱠᱷᱟᱹᱛᱤᱨ ᱞᱟᱹᱭ ᱜᱟᱱᱚᱜ-ᱟ, ᱞᱟᱦᱟ ᱞᱟᱦᱟᱜᱮ ᱚᱲᱟᱜ ᱜᱮ ᱟᱫᱚ ᱩᱱᱟᱹᱜ ᱧᱤᱫᱟᱹ ᱫᱷᱚᱨᱮ ᱞᱟᱦᱟᱛᱮ ᱡᱟᱦᱟᱸ ᱞᱮᱠᱟ ᱱᱚᱣᱟ ᱫᱚᱥᱴᱟ ᱮᱜᱟᱨᱚᱴᱟ ᱵᱟᱡᱟᱜ ᱨᱮᱦᱚᱸ ᱱᱚᱝᱠᱟ ᱵᱟᱨᱦᱮ ᱠᱚᱨᱮ ᱛᱟᱦᱮᱸ ᱦᱩᱭᱩᱜ ᱜᱮ ᱛᱟᱸᱦᱮᱱᱟ, ᱦᱚᱭ ᱠᱚ ᱡᱚᱢ ᱦᱩᱭᱩᱜ-ᱟ ᱾ ᱟᱫᱚ ᱱᱤᱛᱚᱜ ᱫᱚ ᱱᱚᱝᱠᱟ ᱫᱚ ᱵᱟᱝᱜᱮ ᱾
ᱦᱮᱸ ᱫᱤᱭᱮ ᱛᱟᱦᱚᱞᱮ ᱞᱟᱹᱭᱟᱠᱚ, ᱮᱸᱜᱻ ᱱᱚᱜ-ᱚ ᱱᱚᱣᱟ ᱩᱱᱟᱹᱜ ᱮᱠᱴᱟ ᱵᱟᱲᱟᱭ ᱫᱚ ᱵᱟᱹᱱᱩᱜ-ᱟ ᱾ ᱚᱱᱠᱟ ᱟᱸᱡᱚᱢ ᱵᱟᱲᱟ ᱦᱩᱭ ᱠᱟᱱᱟ ᱡᱮ ᱟᱵᱚ ᱨᱮᱱ ᱡᱟᱦᱟᱸ ᱦᱟᱯᱲᱟᱢ ᱠᱚᱴᱷᱮᱱ ᱾
ᱦᱮᱸ ᱾
ᱱᱚᱜᱼᱚ ᱱᱚᱝᱠᱟ ᱡᱚᱠᱷᱚᱱ ᱫᱟᱜ ᱡᱟᱹᱲᱤ ᱟᱵᱚ ᱪᱟᱥ ᱚᱠᱛᱚ ᱟ ᱫᱟᱜ ᱡᱟᱹᱲᱤ ᱡᱚᱠᱷᱚᱱ ᱢᱟ ᱵᱟᱝ ᱦᱩᱭᱩᱜ-ᱟ ᱾ ᱟᱸ ᱚᱱᱟ ᱫᱟᱜ ᱡᱟᱹᱲᱤ ᱠᱷᱟᱹᱛᱤᱨ ᱞᱟᱹᱭᱟᱠᱚ ᱞᱟᱜᱽᱲᱮ ᱠᱚ ᱮᱱᱮᱡ ᱞᱮᱠᱷᱟᱱ ᱪᱮᱛᱟ ᱟᱨ ᱫᱟᱜ ᱡᱟᱹᱲᱤ ᱦᱩᱭᱩᱜ-ᱟ, ᱱᱚᱣᱟ ᱛᱤᱱᱟᱹᱜ ᱛᱩᱠᱩ ᱥᱟᱹᱨᱤᱭᱟ?
ᱟᱪᱪᱷᱟ ᱤᱧ ᱫᱚ ᱦᱟᱸᱜ ᱠᱷᱟᱱ ᱵᱟᱝ ᱤᱧ ᱟᱸᱡᱚᱢ ᱵᱟᱲᱟ ᱟᱠᱟᱫᱟ ᱛᱤᱥ ᱦᱚᱸ ᱾ ᱟᱫᱚ ᱦᱟᱸᱜ ᱠᱷᱟᱱ ᱵᱟᱝᱤᱧ ᱞᱟᱹᱭ ᱫᱟᱲᱮᱭᱟᱜ ᱠᱟᱱᱟ, ᱵᱟᱝᱜᱮ ᱾ ᱵᱚᱨᱚᱝ ᱱᱚᱣᱟᱧ ᱟᱸᱡᱚᱢ ᱠᱟᱫᱟ ᱡᱮ ᱟᱸᱡᱚᱢ ᱫᱚ ᱵᱟᱝ ᱾ ᱮᱴᱟᱜ ᱠᱤᱪᱷᱩ ᱟᱛᱩ ᱠᱚᱨᱮ ᱱᱚᱣᱟ ᱫᱚᱠᱚ ᱢᱟᱱᱟᱣ ᱜᱮᱭᱟ ᱾ ᱡᱮᱢᱚᱱ
ᱱᱚᱣᱟ ᱪᱮᱫ ᱪᱟᱸᱫᱳ ᱪᱟᱜ ᱠᱟᱱᱟ ᱱᱤᱛᱚᱜ ᱫᱚ? ᱟᱥᱟᱲ ᱵᱚᱸᱜᱟ, ᱟᱥᱟᱲᱤᱭᱟᱹ ᱥᱟᱱ ᱢᱟᱱᱮ ᱟᱥᱟᱲ ᱟᱥᱟᱲ ᱨᱮ, ᱱᱤᱛᱚᱜ ᱟᱥᱟᱲ ᱵᱚᱸᱜᱟ ᱫᱚ ᱫᱟᱜ ᱮ ᱡᱟᱹᱨᱤᱭᱟᱭ, ᱛᱟᱦᱚᱞᱮ ᱟᱥᱟᱲᱤᱭᱟᱹ ᱢᱤᱫᱴᱟᱝ ᱠᱚ ᱟᱜ ᱵᱚᱸᱜᱟᱭᱟ ᱵᱚᱞᱮ ᱥᱮ ᱪᱮᱫ?
ᱦᱮᱸ ᱾
ᱱᱚᱣᱟ ᱪᱟᱥ ᱠᱟᱹᱢᱤ ᱟᱬᱜᱚ ᱞᱟᱦᱟᱨᱮ, ᱱᱚᱣᱟ ᱠᱚ ᱞᱟᱹᱭᱟ ᱵᱟᱝᱢᱟ ᱫᱟᱜ ᱡᱟᱹᱲᱤ ᱞᱟᱹᱜᱤᱫ ᱦᱚᱸᱠᱚ ᱵᱚᱸᱜᱟ ᱵᱩᱨᱩᱭ ᱜᱮᱭᱟ ᱾ ᱚᱱᱟ ᱥᱟᱶᱛᱮ ᱪᱟᱥ ᱠᱟᱹᱢᱤ ᱞᱟᱦᱟ ᱨᱮ ᱦᱚᱸᱠᱚ, ᱚᱱᱟ ᱯᱚᱨᱮᱧ ᱟᱸᱡᱚᱢ ᱟᱠᱟᱫᱟ ᱥᱮ ᱮᱛᱮ ᱠᱤᱪᱷᱩ ᱦᱚᱲ ᱠᱤᱪᱷᱩ ᱟᱛᱩ ᱨᱮᱫᱚ ᱟᱸᱡᱚᱢ ᱠᱟᱹᱫᱟᱹᱧ ᱱᱩᱠᱩ ᱫᱚᱠᱚ ᱵᱚᱸᱜᱟ ᱵᱩᱨᱩᱭ ᱜᱮᱭᱟ, ᱠᱤᱪᱷᱩ ᱜᱟᱛᱮ ᱠᱚᱲᱟ ᱢᱮᱱᱟᱜ ᱠᱚᱣᱟ ᱾
ᱚ
ᱢᱮᱱᱠᱷᱟᱱ ᱤᱧ ᱫᱚ ᱱᱚᱣᱟ ᱫᱚ, ᱟᱞᱮ ᱥᱮᱫ ᱫᱚ ᱦᱟᱸᱜ ᱠᱷᱟᱱ ᱛᱤᱥ ᱦᱚᱸ ᱵᱟᱝ ᱦᱩᱭ ᱠᱟᱱᱟ ᱾ ᱟᱨ ᱠᱚᱣᱟᱜ ᱢᱚᱪᱟ ᱨᱮᱜᱤᱧ ᱟᱸᱡᱚᱢ ᱠᱟᱫᱟ ᱾ ᱟᱯᱮ ᱥᱮᱡ ᱠᱤ ᱟᱯᱮ ᱯᱮ ᱱᱚᱝᱠᱟ ᱯᱮ ᱵᱚᱸᱜᱟ ᱵᱩᱨᱩᱭ ᱜᱮᱭᱟ ᱠᱤ?
ᱡᱟᱦᱟᱸ ᱱᱚᱣᱟ ᱟᱥᱟᱲᱤᱭᱟᱹ ᱱᱚᱣᱟ ᱵᱚᱸᱜᱟᱴᱟᱜ?
ᱦᱮᱸ ᱱᱚᱣᱟ ᱥᱟᱹᱨᱤᱭᱟᱹ ᱵᱚᱸᱜᱟ
ᱦᱮᱸ ᱱᱚᱣᱟ ᱫᱚ ᱵᱚᱸᱜᱟ ᱦᱩᱭᱩᱜ ᱜᱮᱭᱟ ᱱᱚᱣᱟ
ᱟᱪᱪᱷᱟ ᱾
ᱚ ᱞᱟᱦᱟᱛᱮ ᱡᱟᱦᱟᱸ ᱱᱚᱣᱟ ᱞᱟᱜᱽᱲᱮ ᱮᱱᱮᱡ ᱠᱚ ᱞᱟᱹᱭᱟ ᱞᱟᱜᱽᱲᱮ ᱮᱱᱮᱡ ᱫᱚ ᱞᱟᱦᱟᱛᱮ ᱦᱩᱭᱩᱜ ᱠᱟᱱ ᱛᱟᱦᱮᱸᱜ ᱟᱫᱚ ᱱᱮᱛᱟᱨ ᱫᱚ ᱩᱱᱟᱹᱜ ᱴᱟ ᱫᱚ ᱵᱟᱝ ᱦᱩᱭᱩᱜ ᱠᱟᱱᱟ ᱟᱨᱠᱤ ᱚᱱᱟ ᱠᱚᱫᱚ᱾ ᱱᱚᱣᱟ ᱡᱟᱦᱟᱸ ᱟᱥᱟᱲᱤᱭᱟᱹ ᱵᱚᱸᱜᱟ ᱛᱮᱜᱮ ᱢᱚᱴᱟᱢᱩᱴᱤ ᱫᱟᱜ ᱫᱚ ᱫᱟᱜ ᱡᱟᱹᱲᱤ ᱫᱚ ᱚᱱᱠᱟ ᱜᱮ ᱫᱟᱜ ᱡᱟᱹᱲᱤᱭ ᱫᱟᱭ ᱥᱮᱨᱢᱟ ᱢᱚᱴᱟᱢᱩᱴᱤ ᱚᱥᱩᱵᱷᱤᱫᱟ ᱵᱟᱝ ᱦᱩᱭᱩᱜ ᱠᱟᱱᱟ᱾
ᱞᱟᱜᱽᱲᱮ ᱮᱱᱮᱡ ᱫᱚ ᱟᱸᱡᱚᱢ ᱠᱟᱹᱫᱟᱹᱧ ᱠᱟᱹᱢᱤ ᱞᱟᱸᱜᱟ ᱠᱟᱛᱮ ᱦᱮᱡ ᱞᱮᱠᱷᱟᱱ ᱜᱮ ᱟᱫᱚ ᱠᱚ ᱮᱱᱮᱡᱟ ᱱᱚᱝᱠᱟ ᱞᱟᱜᱽᱲᱮ᱾
ᱵᱤᱱ ᱟᱸᱡᱚᱢ ᱟᱠᱟᱫᱟ ᱵᱟᱝ,
ᱟᱫᱚ ᱱᱤᱛᱚᱜ ᱫᱚ ᱵᱚᱨᱚᱝ ᱟᱫᱚ ᱵᱟᱝ ᱧᱮᱞ ᱧᱟᱢᱚᱜ ᱠᱟᱱᱟ᱾ ᱱᱚᱝᱠᱟ ᱠᱟᱴᱤ ᱞᱟᱸᱜᱟ ᱠᱟᱛᱮᱜ ᱫᱚ ᱦᱮᱡ ᱠᱟᱛᱮᱜ ᱡᱮ ᱞᱟᱜᱽᱲᱮ ᱮᱱᱮᱡᱧ ᱟᱠᱚ ᱾
ᱱᱚᱣᱟ ᱠᱚᱫᱚ ᱵᱚᱨᱚᱝ ᱡᱟᱦᱟᱸ ᱱᱟᱜ ᱮᱱᱮᱡ ᱥᱮᱨᱮᱧ ᱠᱚ ᱦᱩᱭᱩᱜ ᱢᱟ, ᱵᱟᱯᱞᱟ ᱠᱚᱨᱮ ᱚᱱᱟ ᱩᱱ ᱚᱠᱛᱚ ᱜᱮ ᱦᱟᱸᱜ ᱠᱷᱟᱱ ᱠᱚ ᱱᱚᱣᱟ ᱫᱚᱠᱚ ᱮᱱᱮᱡ ᱵᱟᱲᱟᱭᱮᱫᱟ᱾
ᱦᱮᱸ ᱟᱨ ᱢᱤᱫᱴᱟᱝ ᱱᱚᱜᱼᱚ ᱱᱚᱣᱟ ᱦᱚᱸᱞᱤᱤᱧ ᱟᱸᱡᱚᱢ ᱵᱟᱲᱟ ᱟᱠᱟᱟᱜᱼᱟ ᱡᱮᱢᱚᱱ ᱟᱨ ᱱᱚᱜᱼᱚᱭ ᱵᱚᱱ ᱨᱚᱦᱚᱭᱟ ᱦᱩᱲᱩ, ᱨᱚᱦᱚᱭ ᱠᱟᱛᱮᱮᱫ ᱡᱟᱦᱟᱸ ᱦᱮᱲᱦᱮᱫ ᱥᱮ ᱪᱮᱫ ᱦᱟᱸᱜ ᱚᱱᱛᱮ ᱫᱚᱯᱮ ᱞᱟᱹᱭᱟ ᱡᱟᱦᱟᱸ ᱜᱷᱟᱥ ᱠᱚ ᱵᱟᱪᱷᱟᱣ ᱦᱩᱭᱩᱜ ᱫᱚ
ᱟᱵᱤ ᱱᱟᱜ ᱨᱚᱲ ᱠᱟᱹᱴᱤᱡ ᱟᱥᱛᱮ ᱜᱮ ᱟᱸᱡᱚᱢᱚᱜ ᱠᱟᱱ ᱛᱟᱵᱤᱱᱟ᱾ ᱦᱮ ᱱᱤᱛᱚᱜ ᱠᱷᱚᱡ ᱴᱷᱤᱠ ᱜᱮᱭᱟ᱾
ᱴᱷᱤᱠᱟᱹ ᱧᱟᱢᱚᱜ ᱠᱟᱱᱟ?
ᱦᱮᱸ
ᱵᱟᱝᱢᱟ ᱱᱚᱣᱟ ᱡᱟᱦᱟᱸ ᱦᱩᱲᱩ ᱵᱚᱱ ᱨᱚᱦᱚᱭᱫᱟ ᱱᱚᱣᱟ ᱡᱚᱠᱷᱚᱱ ᱜᱟᱹᱪᱷᱤᱼᱟ ᱟᱫᱚ ᱩᱱ ᱥᱚᱢᱚᱭ ᱡᱟᱦᱟᱸ ᱚᱱᱮ ᱜᱷᱟᱥ ᱵᱟᱝ ᱜᱷᱟᱥᱚᱜᱼᱟ
ᱦᱮᱸ
ᱟᱨ ᱱᱚᱜᱼᱱᱟ ᱜᱷᱟᱸᱥ ᱡᱮᱢᱚᱱ ᱵᱟᱪᱷᱟᱣ ᱫᱚ ᱱᱚᱣᱟ ᱫᱚ ᱦᱟᱸᱜ ᱟᱞᱮ ᱥᱮᱱ ᱫᱚ ᱡᱟᱦᱟᱸ ᱦᱮᱲᱦᱮᱫ ᱠᱚ ᱞᱟᱹᱭᱟ ᱦᱮᱲᱦᱮᱫ ᱾
ᱟᱞᱮᱥᱮᱫ ᱦᱚᱸ ᱚᱱᱟᱠᱚ ᱞᱟᱹᱭ ᱜᱮᱭᱟ᱾
ᱚᱱᱟᱜᱮ ᱵᱟᱝ ᱟᱫᱚ ᱟᱞᱮ ᱥᱮᱱ ᱫᱚ ᱱᱚᱜᱼᱚᱭ ᱱᱚᱣᱟ ᱦᱮᱲᱦᱮᱫ ᱥᱚᱢᱚᱭ ᱵᱮᱥᱤᱨ ᱵᱷᱟᱜᱽ ᱫᱚ ᱠᱩᱲᱤ ᱦᱚᱯᱚᱱ ᱜᱮᱠᱚ ᱦᱮᱲᱦᱮᱫ-ᱟ ᱛᱚ, ᱟᱫᱚ ᱥᱮᱨᱮᱧ ᱥᱮᱨᱮᱧ ᱛᱮᱠᱚ ᱤᱭᱟᱹ ᱦᱮᱲᱦᱮᱫ ᱟᱠᱚ ᱟᱨᱠᱤ, ᱟᱫᱚ ᱟᱯᱮ ᱥᱮᱱ ᱫᱚ ᱚᱱᱠᱟ ᱠᱚ ᱥᱮᱨᱮᱧᱟ ᱥᱮ ᱵᱟᱝ?
ᱥᱮᱨᱮᱧ ᱫᱚ ᱵᱟᱝᱜᱮ ᱟᱸᱡᱚᱢ ᱵᱟᱲᱟ ᱠᱟᱹᱫᱟᱹᱧ ᱡᱮ ᱱᱚᱝᱠᱟ ᱫᱚ ᱞᱟᱦᱟ ᱛᱮᱫᱚ ᱠᱚ ᱱᱚᱝᱠᱟ ᱠᱚ ᱥᱮᱨᱮᱧ ᱛᱟᱦᱮᱸᱫ ᱱᱮᱛᱟᱨ ᱫᱚ ᱠᱚᱠᱩᱨ ᱵᱟᱝ ᱜᱮ᱾ ᱡᱚᱛᱚ ᱜᱚᱞᱯᱷᱚ ᱜᱚᱞᱯᱷᱚ ᱛᱮᱜᱮ ᱪᱟᱞᱟᱜ ᱠᱟᱱᱟ᱾ ᱟᱫᱚ ᱱᱮᱛᱟᱨ ᱫᱚ ᱱᱚᱣᱟ ᱧᱮᱞᱚᱜ ᱠᱟᱱᱟ ᱡᱮ ᱞᱟᱦᱟ ᱫᱚ ᱥᱮᱨᱮᱧ ᱛᱟᱞᱟᱛᱮ ᱟᱠᱚᱣᱟᱜ ᱡᱟᱦᱟᱸ ᱞᱟᱸᱜᱟ ᱵᱷᱟᱵᱽ ᱚᱱᱟ ᱠᱚ ᱠᱟᱴᱟᱣᱮᱫ ᱛᱟᱦᱮᱸᱫ, ᱵᱟᱝ ᱢᱚᱱᱮᱚᱜ ᱠᱟᱱᱟ ᱡᱮ ᱟᱹᱰᱤ ᱜᱷᱟᱹᱲ ᱤᱧ ᱠᱟᱹᱢᱤ ᱤᱫᱤᱭᱮᱫᱟ ᱵᱚᱞᱮ ᱥᱮᱨᱮᱧ ᱛᱟᱦᱮᱡ ᱠᱚ ᱟᱨ ᱱᱮᱛᱟᱨ ᱫᱚ ᱧᱮᱞᱚᱜ ᱠᱟᱱᱟ ᱛᱚ ᱚᱠᱚᱭ ᱚᱲᱟᱜ ᱨᱮ ᱪᱮᱫ ᱪᱤᱠᱚᱜ ᱠᱟᱱᱟ ᱚᱠᱚᱭᱮ ᱠᱷᱟᱹᱯᱲᱤᱜ ᱠᱟᱱᱟᱭ ᱥᱮᱪᱮᱫ ᱱᱚᱣᱟ ᱠᱚ ᱦᱚᱞᱟᱟᱜ ᱨᱚᱲ ᱛᱟᱞᱟ ᱛᱮᱜᱮ ᱦᱟᱸᱜ ᱠᱷᱟᱱ ᱟᱱ ᱪᱟᱵᱟᱜ ᱠᱟᱱᱟ᱾
ᱛᱟᱯᱚᱨᱮ ᱚᱲᱟᱜ ᱠᱚᱨᱮ ᱦᱚᱸ ᱦᱮᱡ ᱠᱟᱛᱮ ᱠᱚ ᱞᱟᱹᱭ ᱵᱟᱲᱟᱭᱟ ᱡᱮ ᱱᱚᱝᱠᱟ ᱠᱚ ᱚᱱᱠᱟᱟᱜ ᱦᱮᱲᱦᱮᱫ ᱦᱮᱲᱦᱮᱫ ᱛᱟᱞᱟᱛᱮ ᱱᱚᱝᱠᱟ ᱠᱚ ᱛᱟᱦᱮᱸᱫ ᱦᱟᱹᱱᱤᱭᱟᱜ ᱧᱩᱛᱩᱢ ᱛᱮ ᱱᱚᱝᱠᱟ ᱥᱮ ᱱᱩᱭᱟᱜ ᱧᱩᱛᱩᱢ ᱛᱮ ᱦᱟᱝᱠᱟ, ᱱᱚᱣᱟ ᱠᱚᱨᱮ ᱦᱚᱸ ᱵᱟᱲᱛᱤ ᱧᱮᱞ ᱧᱟᱢᱚᱜ ᱠᱟᱱᱟ᱾
ᱦᱮᱸ᱾
ᱱᱮᱛᱟᱨ ᱫᱚ ᱦᱟᱸᱜ ᱠᱷᱟᱱ ᱟᱯᱮᱥᱮᱫ ᱠᱚ ᱥᱮᱨᱮᱧ ᱫᱟ ᱥᱮᱫ ᱟᱞᱮ ᱞᱮᱠᱟ ᱦᱚᱸ ᱱᱚᱝᱠᱟᱜ ᱜᱮ ᱠᱟᱱ ᱠᱟᱛᱷᱟ ᱠᱚ ᱟᱸᱡᱚᱢᱚᱜ ᱠᱟᱱᱟ᱾
ᱱᱤᱛᱚᱜ ᱫᱚ ᱵᱚᱨᱛᱚᱢᱟᱱ ᱚᱝᱠᱟ ᱥᱮᱨᱮᱧ ᱫᱚ ᱠᱟᱹᱴᱤᱡ ᱴᱩᱠ-ᱴᱟᱠ ᱟᱸᱡᱚᱢ ᱫᱚ ᱟᱸᱡᱚᱢᱚᱜ ᱠᱟᱱ ᱜᱮᱭᱟ ᱟᱨᱠᱤ᱾ ᱚᱝᱠᱟ ᱵᱮᱥᱤ ᱫᱚ ᱵᱟᱝ ᱜᱮ ᱟᱨᱠᱤ᱾ ᱫᱚ ᱚᱝᱠᱟ ᱚᱝᱠᱟ ᱢᱚᱱᱮ ᱦᱩᱭᱩᱜ ᱠᱟᱱᱟ ᱡᱮ ᱥᱮᱨᱮᱧ ᱫᱚᱦᱚᱭᱛᱚ ᱵᱟᱹᱭ ᱵᱟᱹᱭᱛᱮ ᱟᱫᱚᱜᱼᱟ᱾ ᱚᱝᱠᱟ ᱜᱚᱞᱯᱷᱚ ᱛᱟᱞᱟ ᱛᱮ ᱦᱭᱛᱳ ᱠᱚ ᱦᱮᱲᱮᱫᱟᱲᱮᱜᱼᱟ᱾
ᱟᱞᱮᱥᱮᱫ ᱫᱚ ᱥᱮᱨᱮᱧ ᱫᱚ ᱯᱩᱨᱩᱜᱮ ᱟᱫ ᱱᱚᱣᱟ ᱜᱚᱞᱯᱚ ᱠᱚᱜᱮ ᱵᱟᱹᱲᱛᱤ ᱪᱟᱜ ᱠᱟᱱ ᱛᱟᱠᱚᱣᱟ᱾
ᱚ ᱟᱪᱪᱷᱟ ᱟᱪᱪᱷᱟ᱾
ᱥᱮᱨᱮᱧ ᱛᱟᱦᱮ ᱞᱮᱱ ᱠᱷᱟᱱ ᱫᱚ ᱟᱹᱰᱤ ᱵᱷᱟᱜᱤ ᱜᱮ᱾
ᱦᱮᱸ ᱦᱮᱸ ᱦᱮᱸ᱾
ᱚᱱᱟ ᱟᱫᱚ ᱟᱥᱛᱮ ᱟᱥᱛᱮ ᱥᱮ ᱛᱚ ᱡᱩᱠᱷᱚᱢ ᱵᱚᱞᱫᱚᱞ ᱪᱟᱞᱟᱜ ᱠᱟᱱᱟ, ᱛᱟᱨᱯᱚᱨᱮ ᱟᱭᱢᱟ ᱞᱮᱠᱟᱱᱟᱜ ᱩᱭᱦᱟᱹᱨ ᱵᱷᱟᱵᱱᱟ ᱠᱚᱦᱚᱸ ᱯᱟᱨᱚ ᱢᱟᱱᱮ ᱦᱤᱡᱩᱜ ᱠᱟᱱ ᱛᱟᱠᱚᱣᱟ᱾ ᱩᱭᱦᱟᱹ ᱵᱷᱟᱵᱱᱟ ᱯᱟᱞᱴᱟᱜ ᱠᱟᱱᱟ ᱱᱚᱝᱠᱟ ᱥᱟᱶᱛᱮ ᱟᱠᱚᱣᱟᱜ ᱪᱤᱱᱛᱟᱹ ᱫᱷᱟᱨᱟ ᱠᱚᱦᱚᱸ
ᱱᱚᱝᱠᱟ ᱧᱮᱞ ᱞᱮᱠᱷᱟᱱ ᱟᱸ ᱱᱚᱝ ᱠᱟᱠᱟ ᱧᱮᱞ ᱞᱮᱠᱷᱟᱱ ᱟᱸ ᱟᱹᱵᱤᱱ ᱡᱟᱢᱤᱱ ᱞᱟᱹᱭ ᱠᱟᱱᱟ ᱴᱷᱤᱠ ᱟᱨᱦᱚᱸ ᱟᱨᱦᱚᱸ ᱧᱮᱞ ᱞᱮᱠᱷᱟᱱ ᱡᱮᱢᱚᱱ ᱟᱵᱚᱣᱟᱜ ᱱᱚᱣᱟ ᱥᱟᱶᱛᱟ ᱨᱮᱱᱟᱜ ᱡᱟᱦᱟᱸ ᱮᱱᱮᱡ ᱥᱮᱨᱮᱧ ᱠᱚ ᱚᱱᱟ ᱠᱚᱦᱚᱸ ᱟᱹᱰᱤ ᱜᱟᱱ ᱵᱟᱹᱭ ᱵᱟᱹᱭᱛᱮ ᱟᱫ ᱤᱫᱤᱜ ᱠᱟᱱᱟ᱾
ᱦᱮᱸ ᱮᱠᱫᱚᱢ ᱟᱫᱚᱜ ᱠᱟᱱ ᱜᱮᱭᱟ᱾